ᱦᱮᱞᱳ
ᱦᱟᱭ ᱡᱚᱦᱟᱨ ᱜᱮ᱾
ᱦᱮᱸ ᱡᱚᱦᱟᱨ ᱜᱮ ᱟᱸᱡᱚᱢᱚᱜ ᱠᱟᱱᱟ ᱜᱚᱝᱠᱮ?
ᱦᱚᱜ.... ᱦᱚᱭ ᱟᱸᱡᱚᱢᱚᱜ ᱠᱟᱱᱟ ᱟᱹᱰᱤ ᱱᱟᱯᱟᱭ ᱥᱟᱺᱦᱤᱡ ᱟᱸᱡᱚᱢᱚᱜ ᱠᱟᱱᱟ ᱦᱮᱸ ᱞᱟᱹᱭ ᱵᱤᱱ᱾
ᱟᱪᱪᱷᱟ᱾
ᱦᱚᱭ ᱟᱞᱟᱝ ᱡᱟᱦᱟᱸ ᱞᱟᱝ ᱨᱚᱯᱚᱲ ᱠᱟᱱ ᱛᱟᱦᱮᱱ ᱱᱚᱬᱮ ᱱᱚᱣᱟ ᱫᱚ ᱦᱩᱭᱩᱜᱚᱜ ᱠᱟᱱᱟ ᱟᱹᱰᱤ ᱱᱟᱯᱟᱭ ᱡᱤᱱᱤᱥ ᱠᱟᱱᱟ ᱱᱟᱯᱟᱭ ᱦᱚᱸ ᱟᱨ ᱚᱱᱟ ᱥᱟᱶ ᱥᱟᱶᱛᱮ ᱟᱵᱚᱣᱟᱜ ᱡᱟᱱᱟᱢ ᱟᱲᱟᱝ ᱛᱮ ᱚᱞᱚᱜ ᱫᱚ ᱪᱮᱫ ᱞᱮᱠᱟ?
ᱟᱹᱰᱤ ᱡᱩᱫᱟᱹᱜᱮ ᱢᱟᱱᱮ ᱵᱷᱤᱱᱟᱹ ᱜᱮ ᱵᱩᱡᱷᱟᱹᱜᱼᱟ ᱱᱤᱡᱮᱨᱟᱜ ᱟᱲᱟᱝ ᱛᱮ ᱚᱞ ᱯᱟᱲᱦᱟᱣ᱾
ᱟᱫᱚ ᱪᱮᱫ ᱪᱮᱫ ᱞᱮᱠᱟ ᱵᱷᱤᱱᱟᱹ?
ᱢᱟᱱᱮ ᱱᱤᱡᱮᱨᱟᱜ ᱟᱲᱟᱝ ᱛᱮ ᱦᱮᱸ ᱟᱨ ᱵᱟᱝᱞᱟ ᱛᱮ ᱡᱟᱦᱟᱸᱢ ᱨᱚᱲ-ᱟ ᱥᱮ ᱚᱱᱟ ᱫᱚ ᱵᱟᱭ ᱢᱮᱥᱟᱜᱼᱟ ᱟᱨ ᱚᱱᱠᱟ ᱚᱞ ᱥᱚᱢᱚᱭ ᱦᱚᱸ ᱦᱮᱸ ᱱᱤᱡᱮᱨᱟᱜ ᱛᱮᱫᱚ ᱟᱹᱰᱤ ᱢᱚᱸᱡᱽ ᱟᱲᱟᱝ ᱚᱜᱼᱟ ᱟᱹᱰᱤ ᱢᱚᱸᱡᱽ ᱚᱞᱚᱜᱼᱟ ᱢᱮᱱᱠᱷᱟᱡ ᱫᱤᱠᱩᱣᱟᱜ ᱚᱱᱮ ᱡᱮ ᱵᱟᱝᱞᱟ ᱥᱟᱛᱮᱜ ᱫᱚ ᱵᱟᱭ ᱢᱮᱪ-ᱟ᱾
ᱦᱮᱸ ᱠᱳᱱᱳ ᱫᱤᱱ ᱵᱟᱭ ᱢᱮᱪ-ᱟ ᱵᱟᱝᱞᱟ ᱫᱚᱠᱚ ᱞᱟᱹᱭ ᱞᱮᱠᱟ ᱦᱮᱸ ᱰᱟᱝᱨᱟ ᱦᱚᱸᱭ ᱫᱩᱨᱩᱵ ᱮᱭᱟ ᱫᱩᱲᱩᱵ ᱮᱭᱟᱭ ᱦᱮᱸ ᱪᱮᱬᱮ ᱦᱚᱸᱭ ᱫᱩᱲᱩᱵ ᱮᱭᱟᱭ ᱱᱚᱱᱛᱮ ᱦᱮᱸ ᱦᱩᱲᱩ ᱦᱚᱸᱭ ᱜᱮᱫ-ᱟ ᱡᱤᱞ ᱦᱚᱭ ᱜᱮᱫ-ᱟ
ᱦᱩᱸ
ᱦᱮᱸ ᱡᱚᱛᱚ ᱜᱮ ᱜᱮᱫ-ᱟ ᱟᱨ ᱟᱵᱚᱣᱟᱜ ᱧᱮᱞ ᱢᱮ ᱛᱤᱱᱟᱹᱜ ᱱᱟᱯᱟᱭ ᱱᱟᱯᱟᱭ ᱵᱷᱤᱱᱟᱹ ᱵᱷᱤᱱᱟᱹ ᱦᱩᱲᱩ ᱫᱚ ᱵᱚᱱ ᱤᱨ-ᱟ ᱦᱮᱸ ᱪᱮᱬᱮ ᱫᱚ ᱠᱚ ᱟᱵᱚᱜᱼᱟ ᱵᱟ- -ᱠᱩ ᱫᱩᱲᱩᱵᱼᱟ ᱫᱩᱲᱩᱵ ᱫᱚ ᱰᱟᱝᱨᱟ ᱫᱚ ᱠᱚ ᱵᱩᱨᱩᱢᱚᱜᱼᱟ ᱛᱤᱱᱟᱹᱜ ᱱᱟᱯᱟᱭ ᱵᱟᱝ ᱥᱮ᱾
ᱦᱩᱸ ᱦᱩᱸ
ᱟᱫᱚ ᱚᱱᱠᱟᱜᱮ ᱟᱯᱱᱟᱨᱟᱜ ᱟᱲᱟᱝ ᱛᱮ ᱡᱩᱫᱤᱢ ᱥᱮᱪᱮᱫᱚᱜᱼᱟ ᱛᱟᱦᱚᱞᱮ ᱠᱷᱟᱱ ᱫᱚ ᱦᱮᱸ ᱟᱹᱠᱤᱞ ᱜᱮᱭᱟᱱ ᱛᱮᱫᱚ ᱟᱹᱰᱤ ᱛᱮᱫ ᱜᱮᱢ ᱫᱟᱲᱮᱜᱼᱟ, ᱟᱵᱚᱣᱟᱜ ᱟᱵᱚᱣᱟᱜ ᱡᱮᱢᱚᱱ ᱡᱟᱱᱟᱢ ᱟᱲᱟᱝ ᱵᱟᱝᱞᱟ ᱵᱟᱝ ᱠᱟᱱ ᱛᱟᱵᱚᱱᱟ ᱮᱱᱛᱮ ᱨᱮᱦᱚᱸ ᱟᱵᱚ ᱵᱟᱝᱞᱟ ᱛᱮ ᱥᱮ ᱦᱤᱱᱫᱤ ᱛᱮ ᱯᱟᱲᱦᱟᱣ ᱠᱟᱛᱮᱫ ᱨᱮᱦᱚᱸ ᱟᱵᱚ ᱠᱤᱱᱛᱩ ᱪᱷᱟᱹᱛᱤᱠ ᱡᱟᱹᱛᱤ ᱥᱚᱸᱜᱮ ᱟᱵᱚ ᱵᱷᱟᱹᱜᱤ ᱞᱮᱠᱟ ᱴᱚᱠ.... ᱠᱳᱨ ᱠᱳᱢᱵᱚᱱ ᱦᱟᱛᱟᱣ ᱫᱟᱲᱮᱭᱟᱜ ᱠᱟᱱᱟ ᱥᱮ ᱵᱚᱱ ᱮᱢ ᱮᱫᱟ ᱦᱮᱸ, ᱱᱩ..... ᱱᱩᱠᱩ ᱪᱷᱟᱹᱛᱤᱠ ᱠᱤ ᱟᱵᱚᱣᱟᱜ ᱡᱟᱱᱟᱢ ᱟᱲᱟᱝ ᱛᱮ ᱢᱟᱱᱮ ᱪᱷᱟᱹᱛᱤᱠ ᱠᱚ ᱟᱵᱚᱣᱟᱜ ᱥᱟᱱᱛᱟᱞᱤ ᱛᱮ ᱯᱟᱲᱦᱟᱣ ᱠᱟᱛᱮᱫ ᱟᱵᱩ ᱞᱮᱠᱟ ᱠᱤᱠᱚ ᱨᱮᱝ ᱫᱟᱲᱮᱭᱟᱜᱼᱟ?
ᱵᱟᱠᱚ ᱢᱟᱱᱮ ᱪᱮᱥᱴᱟᱭᱟ ᱠᱚ ᱢᱮᱱ ᱨᱮᱭᱟᱜ ᱢᱮᱱᱠᱷᱟᱡ ᱫᱚ ᱢᱮᱱ ᱨᱮᱭᱟᱜ ᱠᱚ ᱪᱮᱥᱴᱟᱭᱟ ᱢᱮᱱᱠᱷᱟᱡ ᱵᱟᱝ ᱠᱚ ᱩᱪᱪᱟᱨᱚᱱ ᱵᱟᱠᱚ ᱫᱟᱲᱮᱜᱼᱟ᱾ ᱟᱵᱚᱣᱟᱜ ᱡᱟᱱᱟᱢ ᱟᱲᱟᱝ ᱫᱚ ᱡᱩᱫᱟᱹ ᱜᱮᱭᱟ ᱟᱹᱰᱤ᱾
ᱟᱫᱚ ᱪᱮ ᱟᱯᱮ ᱚᱱᱛᱮ ᱠᱤ ᱤᱥᱠᱩᱞ ᱠᱚ ᱪᱟᱞᱟᱜ ᱠᱟᱱᱟ ᱥᱮ ᱵᱟᱝ ᱟᱵᱚᱣᱟᱜ?
ᱤᱥᱠᱩᱞ ᱫᱚ ᱦᱮᱸ, ᱪᱟᱞᱟᱣ ᱫᱚ ᱪᱟᱞᱟᱜ ᱠᱟᱱ ᱜᱮᱭᱟ ᱢᱮᱱᱠᱷᱟᱡ ᱫᱚ ᱯᱨᱟᱭᱢᱟᱨᱤ ᱤᱥᱠᱩᱞ ᱨᱮᱫᱚ ᱵᱟᱹᱱᱩᱜᱼᱟ ᱟᱨ ᱤᱥ ᱠᱩᱞ ᱨᱮᱦᱚᱸ ᱵᱟᱞᱮ ᱧᱟᱢ ᱠᱟᱫᱟ, ᱮᱠᱮᱵᱟᱨᱮ ᱠᱚᱞᱮᱡᱽ ᱨᱮᱞᱮ ᱧᱟᱢ ᱠᱟᱫᱟ᱾
ᱚᱸ, ᱠᱚᱞᱮᱡᱽ ᱨᱮᱯᱮ ᱧᱟᱢ ᱠᱟᱫᱟ?
ᱦᱮᱸ, ᱠᱟᱹᱴᱤᱡ ᱥᱳᱢᱚᱭ ᱢᱮ ᱯᱨᱟᱭᱢᱟᱨᱤ ᱤᱥᱠᱩᱞ ᱨᱮ ᱵᱳᱭ ᱠᱚᱠᱚ ᱮᱢᱟᱜ ᱞᱮ ᱛᱟᱦᱮᱸᱱ ᱜᱮ ᱢᱮᱱᱠᱷᱟᱡ ᱫᱚ ᱚᱱᱠᱟ ᱢᱟᱥᱴᱟᱨ ᱵᱟᱠᱚ ᱯᱟᱲᱦᱟᱣᱮᱜ ᱞᱮ ᱛᱟᱦᱮᱸᱜ ᱟᱫᱚ ᱵᱳᱭ ᱦᱟᱛᱟ ᱠᱟᱛᱮᱜ ᱦᱟᱛᱟ ᱠᱟᱛᱮᱜ ᱮᱢᱜᱮ ᱦᱩᱭ ᱞᱮᱱᱟ ᱢᱟᱥᱴᱟᱨᱟᱜ ᱫᱚ, ᱟᱫᱚ ᱵᱟᱠᱚ ᱯᱟᱲᱦᱟᱣ ᱠᱟᱜ ᱞᱮᱭᱟ ᱚᱱᱠᱟ᱾ ᱢᱟᱥᱴᱟᱨ ᱠᱚᱦᱚᱸ ᱵᱟᱠᱚ ᱛᱟᱦᱮᱸ ᱠᱟᱱᱟ, ᱦᱩᱸ᱾ ᱟᱸᱜ ᱩᱱᱠᱩ ᱮᱢᱟᱜ ᱞᱮ ᱛᱟᱦᱮᱸ ᱟᱨ ᱮᱠᱮᱵᱟᱨᱮ ᱠᱚᱞᱮᱡᱽ ᱨᱮ᱾
ᱟᱫᱚ ᱛᱟᱦᱚᱞᱮ ᱱᱤᱛ ᱫᱚ ᱟᱢᱫᱚ ᱥᱮᱠᱮᱱᱰ ᱤᱭᱟᱨ ᱥᱮ
ᱱᱤᱛᱚᱜ ᱫᱚ ᱤᱧ ᱫᱚ ᱢᱩᱪᱟᱹᱫ ᱟᱠᱟᱹᱫᱟᱹᱧ ᱚᱞ ᱯᱟᱲᱦᱟᱣ ᱫᱚ ᱮᱢᱮ ᱠᱚᱨᱟᱣ ᱠᱟᱛᱮ ᱟᱲᱟᱜ
ᱟᱪᱷᱟ, ᱦᱩᱸᱼᱦᱩᱸ ᱦᱮᱸ ᱱᱚ ᱚ-ᱱᱚ ᱡᱮᱴᱟᱜ ᱮᱢ ᱞᱟᱹᱭ ᱠᱮᱫᱟ ᱱᱚᱣᱟ ᱫᱚ ᱟᱞᱮ ᱢᱤᱜᱴᱮᱝ ᱜᱟᱶᱛᱟ ᱥᱮ ᱥᱚᱝᱜᱚᱴᱷᱚᱱ ᱢᱟᱫᱽᱫᱷᱚᱢ ᱛᱮ ᱟᱞᱮ ᱞᱮ ᱯᱟᱲᱦᱟᱣ ᱦᱚᱪᱚᱭᱮᱜ ᱠᱚ ᱛᱟᱦᱮᱸ᱾
ᱦᱩᱸ᱾
ᱦᱮᱸ, ᱱᱚᱣᱟ ᱠᱚ ᱠᱚᱢ ᱱᱟᱦᱚᱞᱮ ᱯᱨᱟᱭ ᱥᱟᱛᱼᱟᱴ ᱵᱚᱪᱷᱚᱨ ᱫᱷᱚᱨᱮ ᱠᱚᱱᱴᱤᱱᱤᱭᱩ ᱤᱧ ᱱᱤᱡᱮᱧ ᱯᱟᱲᱦᱟᱣ ᱟᱠᱟᱫ ᱠᱚᱣᱟ, ᱟᱵᱚᱣᱟᱜ ᱡᱟᱱᱟᱢ ᱟᱲᱟᱝ ᱛᱮ᱾
ᱩᱸ᱾
ᱩᱸ ᱥᱚᱝᱜᱚᱴᱷᱚᱱ ᱢᱟᱫᱽᱫᱷᱚᱢ ᱛᱮ, ᱡᱮ ᱛᱚᱠᱷᱚᱱ ᱫᱚ ᱩᱸ ᱵᱟᱝ ᱛᱟᱦᱮᱸ ᱠᱟ ᱱᱤᱛᱚᱜ ᱡᱮᱢᱚᱱ ᱦᱚᱼᱚᱭ ᱠᱚᱞᱮᱡᱽ ᱨᱮ ᱠᱚ ᱮᱢ ᱠᱟᱫᱟ, ᱦᱮᱸ᱾
ᱩᱸ᱾
ᱦᱮᱸ ᱛᱚᱠᱷᱚᱱ ᱫᱚ ᱠᱤᱱᱛᱩ ᱠᱚᱞᱮᱡᱽ ᱨᱮ ᱮᱢ ᱛᱚᱠᱷᱚᱱ ᱵᱟᱝ ᱛᱟᱦᱮᱸ ᱠᱟᱱᱟ, ᱦᱩᱸ ᱛᱚᱠᱷᱚᱱ ᱫᱚ ᱯᱳᱭᱞᱳ ᱫᱚ ᱥᱚᱝᱜᱚᱴᱷᱚᱱ ᱢᱟᱫᱽᱫᱷᱚᱢ ᱛᱮᱜᱮ ᱞᱮ ᱥᱟᱞᱟᱣᱮᱜ ᱛᱟᱦᱮᱸ, ᱟᱞᱮ ᱱᱚᱱᱛᱮ ᱩᱸᱻ ᱤᱧᱟᱹᱜ ᱟᱱᱰᱟᱨ ᱨᱮ ᱢᱤᱜᱴᱮᱱ ᱵᱟᱨᱭᱟ ᱯᱨᱟᱭ ᱥᱟᱛ ᱟᱴᱴᱤ ᱥᱮᱱᱴᱟᱨ ᱤᱧ ᱪᱟᱞᱟᱣᱮᱜ ᱛᱟᱦᱮᱸᱜ᱾ ᱩᱸ ᱚᱱᱟᱨᱮ ᱢᱟᱪᱮᱫ ᱠᱚᱧ ᱵᱷᱮᱡᱟᱭᱮᱜ ᱠᱚ ᱛᱟᱦᱮᱸᱱ, ᱥᱮ ᱩᱱᱠᱩᱣᱟᱜ ᱨᱤᱛᱤ ᱢᱚᱛᱚᱱ ᱤᱠᱡᱟᱢ ᱮᱢ ᱦᱮᱸ, ᱩᱱᱠᱩᱣᱟᱜ ᱫᱤᱥ ᱦᱩᱫᱤᱥ ᱱᱚᱣᱟ ᱠᱚ ᱠᱚᱱ ᱴᱤᱱᱤᱭᱩ ᱤᱧ ᱪᱟᱞᱟᱣ ᱟᱠᱟᱫᱟ ᱥᱮᱧ ᱠᱚᱨᱟᱣ ᱠᱟᱫᱤᱧ ᱛᱚᱵᱮ ᱡᱷᱚᱛᱚ ᱦᱚᱲ ᱜᱮ ᱟᱹᱰᱤ ᱱᱟᱯᱟᱭ ᱜᱮ ᱠᱚ ᱢᱮᱱ ᱛᱮ ᱢᱮᱱ ᱡᱚᱝ ᱠᱟᱫᱟ ᱡᱮ ᱵᱟᱝ ᱟᱵᱚᱣᱟᱜ ᱡᱟᱱᱟᱢ ᱟᱲᱟᱝ ᱫᱚ ᱟᱹᱰᱤ ᱛᱮᱫ ᱜᱮ ᱥᱚᱨᱮᱥ ᱜᱮᱭᱟ, ᱦᱮᱸ ᱟ ᱱᱤ ᱠᱟᱛ ᱟᱵᱚ ᱡᱟᱱᱟᱢ ᱟᱲᱟᱝ ᱛᱮ ᱡᱩᱫᱤ ᱯᱟᱲᱦᱟᱣ ᱠᱟᱛᱮᱜ ᱟᱵᱚᱨᱮᱱ ᱠᱩ ᱦᱩᱭᱩᱜᱼᱟ᱾ ᱦᱮᱸ ᱛᱟᱦᱚᱞᱮ ᱫᱚ ᱟᱹᱰᱤ ᱱᱟᱯᱟᱭᱟ ᱟᱨ ᱩᱱ ᱚᱠᱛᱚ ᱨᱤᱜᱤ ᱱᱚᱣᱟ ᱫᱚᱧ ᱵᱩᱡ ᱛᱤᱭᱟᱹᱜ ᱞᱮᱜ ᱜᱮᱭᱟ ᱵᱩᱡ ᱦᱚᱸ ᱡᱮ ᱵᱟᱝ ᱦᱟᱯᱮᱱ ᱫᱤᱱ ᱦᱤᱞᱟᱜ ᱨᱮ ᱟᱵᱚᱣᱟᱜ ᱱᱚᱣᱟ ᱡᱟᱱᱟᱢ ᱟᱲᱟᱝ ᱠᱚᱞᱮᱡᱽ ᱨᱮᱦᱚᱸ ᱠᱚ ᱰᱤᱜᱽᱨᱤ ᱦᱚᱪᱚ ᱠᱚᱣᱟ, ᱥᱮ ᱠᱚ ᱯᱟᱲᱦᱟᱣ ᱚᱪᱚ ᱠᱚᱣᱟ, ᱟ ᱱᱮᱛᱚᱜ ᱱᱚᱣᱟ ᱡᱤᱱᱤᱥ ᱦᱚᱸ ᱱᱚᱣᱟ ᱠᱚ ᱥᱟᱹᱨᱤᱜ ᱠᱟᱱᱟ ᱥᱮ ᱧᱮᱞᱚᱜ ᱠᱟᱱᱟ᱾ ᱛᱚᱵᱮ ᱮᱠᱷᱚᱱᱚ ᱱᱚᱣᱟ ᱡᱟᱱᱟᱢ ᱟᱲᱟᱝ ᱤᱫᱤ ᱠᱟᱛᱮᱱ ᱦᱮᱸ᱾ ᱛᱚᱵᱮ ᱮᱠᱷᱚᱱᱚ ᱟᱵᱩ ᱫᱚ ᱯᱨᱟᱭᱢᱟᱨᱤ ᱮᱥᱛᱚᱨ ᱠᱷᱚᱱᱟᱜ ᱜᱮ ᱮᱦᱚᱵ ᱫᱚᱨᱠᱟᱨ ᱠᱟᱱ ᱛᱟᱵᱚᱱᱟ, ᱟᱫᱚ ᱧᱟᱢ ᱫᱚ ᱠᱩ ᱧᱟᱢ ᱠᱟᱜ ᱜᱮᱭᱟ, ᱦᱚᱼᱚᱭ ᱡᱮᱢᱚᱱ ᱢᱟᱫᱽᱫᱷᱚᱢᱤᱠ ᱠᱷᱚᱱᱟᱜ ᱥᱮ ᱩᱪᱪᱚ ᱢᱟᱫᱽᱫᱷᱚᱢᱤᱠ ᱨᱮᱠᱚ ᱮᱢ ᱟᱠᱟᱫᱟ, ᱟᱵᱚᱣᱟᱜ ᱟᱫᱚ ᱫᱷᱤᱨᱮ ᱫᱷᱤᱨᱮ ᱫᱷᱤᱨᱮ ᱫᱷᱤᱨᱮ ᱛᱮ ᱮᱠᱷᱚᱱ ᱫᱚ ᱟᱬᱜᱚ ᱦᱤᱡᱩᱜ ᱠᱟᱱᱟ᱾
ᱦᱮᱸ, ᱟᱨ ᱢᱮᱱᱤᱧ ᱡᱮ ᱯᱨᱟᱭᱢᱟᱨᱤ ᱤᱥᱠᱩᱞ ᱠᱷᱚᱡ ᱪᱟᱹᱞᱩ ᱞᱮᱠᱷᱟᱜ ᱟᱹᱰᱤ ᱵᱷᱟᱹᱞᱤ ᱠᱚᱜᱼᱟ ᱵᱟᱝ᱾
ᱦᱩᱸᱻ ᱮᱠ
ᱪᱮᱜ ᱮᱫᱤ? ᱠᱮᱭᱟ ᱠᱚ ᱦᱮᱸ ᱟᱨ ᱮᱠᱤᱵᱟᱨᱮ ᱞᱟᱛᱟᱨ ᱥᱮᱜ ᱫᱚ ᱯᱷᱟᱸᱠᱟ ᱜᱮ ᱮᱠᱤᱵᱟᱨᱮ ᱠᱚᱞᱮᱡᱽ ᱨᱮᱠᱚ ᱥᱮᱱ ᱠᱟᱛᱮᱜ ᱠᱚ ᱧᱟᱢᱟ, ᱚᱸᱰᱮ ᱫᱚ ᱪᱤᱫ ᱠᱚ ᱪᱮᱫᱟ ᱦᱮᱸ? ᱢᱟᱱᱮ ᱚᱸᱰᱮ ᱫᱚ ᱟᱹᱰᱤ ᱦᱟ ᱜᱮᱠᱚ ᱵᱩᱡᱷᱟᱹᱣᱟ᱾ ᱪᱮᱫ ᱨᱮᱦᱚᱸ ᱠᱚ ᱢᱮᱱᱠᱟᱡ ᱠᱟᱹᱴᱤᱡ ᱠᱷᱚᱡ ᱡᱟᱦᱟᱸ ᱯᱟᱲᱦᱟᱣ ᱯᱟᱲᱦᱟᱣ ᱛᱮ ᱥᱮᱱᱚᱜ ᱟᱭ ᱥᱮ ᱚᱱᱟᱫᱚ ᱟᱹᱰᱤ ᱟᱞᱜᱟᱜ ᱛᱟᱠᱚᱣᱟ᱾
ᱦᱩᱸ
ᱵᱩᱡᱷᱟᱹᱣ ᱛᱮ ᱟᱹᱰᱤ ᱜᱮᱫ ᱠᱚ ᱥᱚᱞᱦᱮ ᱜᱚᱫᱚ ᱟᱨ ᱵᱷᱟᱹᱜᱤ ᱞᱮᱠᱟ ᱠᱚ ᱵᱟᱲᱟᱭ ᱫᱟᱲᱮᱭᱟ ᱛᱚᱵᱮᱥᱚᱠ ᱪᱮᱫᱟᱜ ᱥᱮ ᱟᱵ.... -ᱵᱚᱨᱮᱱ, ᱟᱵᱚᱨᱮᱱ ᱱᱤᱛᱚᱜ ᱱᱟᱦᱟᱸᱜ ᱡᱟᱦᱟᱸ ᱡᱮᱱᱟᱨᱮᱥᱚᱱ ᱠᱚᱠᱚ ᱦᱤᱡᱩᱜ ᱠᱟᱱ ᱛᱟᱵᱚᱱᱟ ᱱᱩᱠᱩ ᱠᱚᱫᱚ, ᱢᱤᱫᱴᱮᱱ ᱛᱮᱜᱮᱢ ᱮᱵᱷᱮᱱ ᱫᱟᱲᱮᱭᱟᱭᱟ ᱡᱟᱦᱟᱸ ᱫᱚ ᱦᱩᱭᱩᱜ ᱠᱟᱱᱟ ᱥᱮᱪᱮᱫ᱾ ᱦᱩᱸ ᱚᱱᱟ ᱦᱚᱸ ᱟᱵᱟᱨ ᱡᱟᱱᱟᱢ ᱟᱨᱟᱝ ᱛᱮ᱾
ᱦᱩᱸ
ᱟᱵᱩᱣᱟᱜ ᱥᱮᱪᱮᱫ ᱵᱮᱜᱚᱨ ᱛᱮ ᱟᱵᱩ ᱱᱤᱛᱚᱜ ᱚᱠᱟ ᱡᱟᱜᱟ ᱨᱮ ᱢᱮᱱᱟᱜ ᱵᱚᱱᱟ ᱠᱷᱩᱵ ᱵᱷᱟᱹᱜᱤ ᱞᱮᱠᱟ ᱜᱮᱵᱩᱱ ᱵᱩᱡᱽ ᱫᱟᱲᱮᱭᱟᱜ ᱠᱟᱱᱟ᱾
ᱟᱵᱚᱨᱮᱱ ᱡᱩᱣᱟᱹᱱ ᱠᱚ ᱥᱮ ᱟᱵᱚ ᱠᱚᱦᱚᱸ ᱡᱩᱫᱤ ᱱᱤᱛᱚᱜ ᱟᱵᱚᱣᱟᱜ, ᱦᱮᱸ ᱥᱮᱪᱮᱫ ᱪᱮᱛᱟᱱ ᱨᱮ ᱡᱩᱫᱤ ᱵᱟᱵᱚᱱ ᱫᱷᱮᱭᱟᱱᱜᱼᱟ ᱦᱮᱸ ᱫᱷᱮᱭᱟᱱ ᱵᱟᱵᱚᱱ ᱮᱢᱟ ᱛᱟᱦᱚᱞᱮ ᱠᱷᱟᱱ ᱫᱚ ᱟᱹᱰᱤ ᱛᱮᱫ ᱜᱮ ᱵᱟᱹᱲᱤᱡ ᱯᱚᱥᱛ ᱨᱮᱵᱚᱱ ᱪᱟᱵᱟᱜ ᱠᱟᱱᱟ᱾ ᱢᱤᱫᱴᱮᱱ ᱠᱟᱛᱷᱟ ᱨᱮ ᱠᱚ ᱞᱟᱹᱭ ᱟᱠᱟᱫᱟ ᱥᱤᱠᱷ ᱠᱷᱟ ᱟᱱᱮ ᱪᱮᱛᱚᱱᱟ ᱪᱮᱛᱚᱱᱟ ᱡᱟᱜᱟᱭ ᱵᱤᱫᱽᱨᱚᱦᱚ ᱦᱩᱸ ᱱᱚᱶᱟ ᱫᱚ ᱫᱤᱠᱚ ᱢᱤᱫᱴᱮᱫ ᱠᱟᱛᱷᱟ ᱠᱟᱱᱟ ᱦᱚᱲ ᱫᱚ ᱪᱮᱫ ᱞᱮᱠᱟ ᱠᱚ ᱞᱟᱹᱭᱟ ᱵᱟᱹᱧ ᱞᱟᱹᱭ ᱫᱟᱲᱮᱭᱟᱜ ᱠᱟᱱᱟ ᱦᱳᱭᱛᱳ ᱩᱱᱟᱹᱜ ᱜᱟᱱ ᱠᱷᱮᱭᱟᱞ ᱵᱟᱝ ᱦᱤᱡᱩᱜ ᱠᱟᱱᱟ ᱦᱚᱭᱛᱳ ᱠᱚᱱᱚ ᱢᱤᱫ ᱥᱚᱢᱚᱭ ᱱᱚᱣᱟ ᱠᱟᱛᱷᱟᱧ ᱢᱮᱛᱟᱜ ᱠᱚ ᱛᱟᱦᱮᱸᱱ ᱜᱮᱭᱟ ᱦᱩᱸ ᱠᱤᱱᱛᱩ ᱱᱚᱣᱟ ᱫᱚ ᱟᱹᱰᱤ ᱡᱚᱛᱷᱟᱛ ᱠᱟᱛᱷᱟ ᱠᱟᱱᱟ᱾
ᱦᱩᱸ
ᱦᱮᱸ ᱱᱤᱛᱚᱜ ᱟᱵᱚᱣᱟᱜ ᱢᱟᱺᱡᱷᱤ ᱯᱟᱨᱜᱟᱱᱟ ᱵᱮᱵᱚᱥᱛᱷᱟ ᱧᱮᱞ ᱢᱮ ᱥᱮᱫᱟᱭ ᱠᱷᱚᱱᱟᱜ ᱟᱵᱚᱨᱮᱱ ᱢᱟᱨᱮ ᱦᱟᱯᱲᱟᱢ ᱠᱚ ᱠᱚ ᱞᱟᱹᱭ ᱞᱮᱫ ᱞᱮᱠᱟ ᱡᱮ ᱵᱟᱝ ᱟᱞᱮ ᱫᱚ ᱚᱠᱚᱭ ᱴᱷᱮᱱ ᱦᱚᱸ ᱵᱟᱞᱮ ᱥᱟᱥᱚᱱ ᱦᱚᱪᱚᱜᱼᱟ ᱦᱮᱸ ᱟᱞᱮ ᱫᱚ ᱟᱞᱮ ᱞᱮᱠᱟ ᱛᱟᱦᱮᱸ ᱦᱚᱪᱚᱣᱟᱞᱮ ᱯᱮ ᱟᱞᱮ ᱫᱚ ᱟᱞᱮ ᱞᱮᱠᱟ ᱞᱮ ᱥᱟᱥᱚᱱᱚᱜᱼᱟ ᱚᱱᱟ ᱦᱚᱛᱮ ᱛᱮᱜᱮ ᱛᱚ ᱱᱤᱛᱚᱜ ᱱᱚᱜᱼᱚᱭ ᱢᱟᱺᱡᱷᱤ ᱯᱟᱨᱜᱟᱱᱟ ᱵᱮᱵᱚᱥᱛᱷᱟ ᱵᱚᱱ ᱪᱟᱞᱟᱣ ᱟᱹᱜᱩ ᱟᱠᱟᱫᱟ ᱥᱮ ᱱᱤᱛ ᱦᱚᱸ ᱪᱟᱞᱟᱜ ᱠᱟᱱ ᱛᱟᱵᱚᱱᱟ, ᱛᱚᱵᱮ ᱦᱮᱸ ᱱᱚᱣᱟ ᱵᱟ.... ᱢᱟᱺᱡᱷᱤ ᱯᱟᱨᱜᱟᱱᱟ ᱵᱮᱵᱚᱥᱛᱷᱟ ᱦᱚᱸ ᱟᱰᱤ ᱫᱤᱱ ᱡᱩᱫᱤ ᱵᱟᱝ ᱪᱟᱞᱟᱜ ᱛᱟᱵᱚᱱᱟ ᱮᱭ ᱡᱮ ᱟᱵᱚᱨᱮᱱ ᱡᱩᱣᱟᱹᱱ ᱠᱚ ᱡᱩᱫᱤ ᱵᱟᱠᱚ ᱵᱩᱡᱷᱟᱹᱣ ᱛᱟᱵᱚᱱᱟ ᱥᱮ ᱵᱟᱵᱚᱱ ᱵᱩᱡᱷᱽ-ᱟ ᱡᱮ ᱵᱟᱝ ᱱᱤᱭᱟᱹ ᱫᱚ ᱟᱵᱚᱣᱟᱜ ᱥᱚᱢᱯᱚᱛᱛᱤ ᱠᱟᱱᱟ ᱪᱮᱫ ᱟᱵᱚ ᱪᱮᱫ ᱫᱤᱠᱩ ᱴᱷᱮᱱ ᱵᱚᱱ ᱥᱟᱥᱚᱱ ᱦᱚᱪᱚ ᱫᱟᱲᱮᱭᱟᱜᱼᱟ? ᱵᱟᱝ ᱟᱵᱚ ᱫᱚ ᱡᱮ ᱨᱚᱠᱚᱢ ᱢᱮᱱᱟᱜᱼᱟ ᱡᱮᱨᱚᱠᱚᱢ ᱵᱩᱱ ᱢᱮᱱᱟᱜ ᱵᱚᱱᱟ ᱟᱵᱚᱣᱟᱜ ᱢᱟᱺᱡᱷᱤ ᱯᱟᱨᱜᱟᱱᱟ ᱵᱮᱵᱚᱥᱛᱷᱟ ᱦᱮᱸ ᱱᱚᱣᱟ ᱛᱮᱜᱮ ᱡᱩᱫᱤ ᱵᱚᱱ ᱟᱯᱱᱟᱨᱟᱜ ᱛᱤᱱᱟᱜ ᱥᱚᱢᱚᱭ ᱥᱮ ᱟᱯᱱᱟᱨᱟᱜ ᱛᱤᱱᱟᱹᱜ ᱜᱷᱟᱨᱚᱸᱡᱽ ᱡᱩᱫᱤ ᱵᱚᱱ ᱥᱟᱥᱚᱱ ᱫᱚᱦᱚᱭ ᱛᱟᱵᱚᱱᱟ ᱮᱸᱰᱮ ᱠᱷᱟᱱ ᱫᱚ ᱟᱹᱰᱤ ᱱᱟᱯᱟᱭᱚᱜᱼᱟ
ᱦᱩᱸ ᱟᱨ ᱢᱟᱹᱡᱷᱤ ᱵᱟᱵᱟ ᱛᱟᱠᱚ ᱥᱟᱶᱛᱮ ᱡᱮᱢᱚᱱ ᱟᱵᱚᱨᱮᱱ ᱡᱩᱣᱟᱹᱱ ᱠᱚ ᱪᱮᱸᱜᱷᱟᱜ ᱢᱟ ᱠᱚ ᱟᱨ ᱡᱟᱛᱮ ᱦᱟᱯ.... -ᱯᱮᱱ ᱫᱤᱱ ᱨᱮᱱ ᱢᱟᱭ ᱵᱟᱹᱵᱩ ᱛᱟᱠᱚ ᱠᱚ ᱦᱟᱨᱟᱜ ᱠᱟᱱᱟ ᱩᱱᱠᱩ ᱦᱚᱸ ᱡᱟᱛᱮ ᱠᱚ ᱚᱱᱟ ᱠᱚ ᱥᱮᱬᱟ ᱟᱠᱚᱢᱟ ᱛᱚᱵᱮ ᱛᱚ ᱟᱹᱱᱤᱡ ᱟᱵᱚᱣᱟᱜ ᱥᱟᱶᱛᱟ ᱥᱚᱢᱟᱡᱽ ᱫᱚ ᱠᱮᱴᱮᱡᱚᱜᱼᱟ ᱟᱨ ᱵᱟᱝᱠᱷᱟᱱ ᱫᱚ ᱚᱱᱮ ᱫᱤᱠᱩ ᱯᱩᱥᱤ ᱩᱱᱠᱩ ᱪᱮᱛᱟᱱ ᱟᱵᱚ ᱪᱮᱛᱟᱱ ᱚᱱᱮ ᱟᱵᱚ ᱠᱚ ᱥᱟᱥᱚᱱ ᱫᱚᱦᱚ ᱵᱚᱱᱟ ᱪᱮᱫ ᱦᱚᱸ ᱵᱟᱠᱚ ᱠᱚᱨᱟᱣ ᱦᱚᱪᱚ ᱵᱚᱱᱟ ᱚᱱᱮ ᱚᱱᱠᱟ ᱧᱮᱞᱧᱟᱢᱚᱜᱼᱟ ᱟᱨ ᱪᱮᱫ
ᱟᱯᱮ ᱚᱱᱛᱮ ᱫᱚ ᱱᱚᱜᱼᱚᱭ ᱡᱮᱴᱟᱜ ᱧᱮᱞᱚᱜᱚᱜ ᱠᱟᱱᱟ ᱤᱭᱟᱹ ᱪᱟᱥ ᱟᱵᱟᱫᱽ ᱠᱚᱛᱮ ᱱᱚᱣᱟ ᱴᱮᱠᱱᱳᱞᱚᱡᱤ ᱠᱚ ᱵᱮᱵᱚᱦᱟᱨ ᱜᱮᱭᱟ ᱥᱮ ᱵᱟᱝ ᱥᱮ ᱱᱚᱶᱟ ᱪᱟᱥ ᱟᱵᱟᱫᱽ ᱫᱚ ᱱᱚᱶᱟ ᱜᱟᱹᱭ ᱰᱟᱝᱨᱟ ᱛᱮᱜᱮ ᱱᱟᱦᱮᱞ ᱛᱮᱠᱚ ᱠᱚᱨᱟᱣ ᱜᱮᱭᱟ
ᱱᱚᱛᱮ ᱫᱚ ᱡᱟᱦᱟᱸᱭ ᱠᱚᱨᱮᱱ ᱢᱮᱱᱟᱜ ᱠᱚᱣᱟ ᱰᱟᱝᱨᱟ ᱠᱚ ᱩᱱᱠᱩ ᱫᱚ ᱟᱠᱚ ᱟᱠᱚ ᱛᱮᱠᱚ ᱥᱤᱭᱟ ᱟᱨ ᱵᱟᱠᱷᱟᱡ ᱫᱚ ᱚᱱᱟ ᱞᱟᱹᱴᱩ ᱠᱷᱮᱛ ᱠᱚᱫᱚ ᱚᱱᱟ ᱴᱮᱠᱴᱟᱨ ᱛᱮᱜᱮ ᱠᱚ ᱥᱤ ᱦᱚ... ᱪᱚᱭᱮᱫᱼᱟ ᱱᱤᱛᱚᱜ ᱫᱚ
ᱟᱨ ᱥᱟᱨ ᱪᱷᱟᱯᱚᱱ ᱠᱚᱫᱚ ᱜᱩᱨᱤᱡ ᱥᱟᱨ ᱜᱮ ᱥᱮ
ᱪᱮᱫ ᱠᱚ
ᱦᱚᱲᱚ ᱦᱩᱭ ᱞᱟᱹᱜᱤᱫ ᱛᱮ ᱡᱟᱦᱟᱸ ᱥᱟᱨ ᱠᱚ ᱞᱟᱹᱠᱛᱤ ᱠᱟᱱᱟ ᱚᱱᱟ ᱫᱚ ᱪᱮᱫ ᱱᱚᱣᱟ ᱭᱩᱨᱤᱭᱟ ᱰᱤ ᱯᱤ ᱮᱸ ᱰᱤᱭᱮᱯᱤ ᱨᱟᱥᱟᱭᱱᱤᱠ ᱜᱮ ᱥᱮ ᱱᱚᱣᱟ ᱜᱩᱨᱤᱡ ᱥᱟᱦᱟᱨ ᱜᱮ
ᱜᱩᱨᱤᱡ ᱦᱚᱸᱠᱚ ᱮᱢᱟᱜ ᱜᱮᱭᱟ ᱢᱮᱱᱠᱟᱱᱡ ᱫᱚ ᱮᱠᱷᱮᱱ ᱜᱩᱨᱤᱡ ᱥᱩᱢᱩᱝ ᱫᱚ ᱵᱟᱝ-ᱟ ᱥᱟᱨ ᱦᱚᱸᱠᱚ ᱮᱢᱟᱜ ᱠᱟᱱ ᱜᱮᱭᱟ ᱱᱤᱛᱚᱜ ᱫᱚ ᱟᱨ ᱩᱱᱟᱹᱜ ᱫᱤᱱ ᱫᱚ ᱡᱮ ᱞᱟᱹᱭᱟᱠᱚ ᱮᱠᱷᱮᱱ ᱜᱩᱨᱤᱡ ᱜᱮᱠᱚ ᱮᱢᱟᱜ ᱠᱟᱱ ᱛᱟᱦᱮᱸᱫ ᱥᱟᱨ ᱫᱚ ᱵᱟᱠᱚ ᱮᱢᱟᱜ ᱠᱟᱱ ᱛᱟᱦᱮᱸᱫ ᱟᱫᱚ ᱚᱱᱟᱛᱮ ᱩᱱᱟᱹᱜ ᱫᱤᱱ ᱨᱮᱭᱟᱜ ᱦᱳᱲᱩ ᱨᱮᱭᱟᱜ ᱪᱟᱣᱞᱮ ᱫᱟᱠᱟ ᱫᱚ ᱟᱹᱰᱤ ᱥᱤᱵᱤᱞ ᱠᱟᱱ ᱛᱟᱦᱮᱸᱫ ᱚᱱᱠᱟ ᱠᱚ ᱞᱟᱹᱭᱟ ᱦᱮᱸ ᱟᱫᱚ ᱱᱤᱛᱚᱜ ᱫᱚ ᱚᱱᱮ ᱥᱟᱨ ᱦᱤᱱᱟᱹ ᱱᱤᱭᱟᱹ ᱮᱢ ᱠᱟᱛᱮᱫ ᱫᱚ ᱢᱟᱱᱮ ᱥᱤᱵᱤᱞ ᱠᱟᱱ ᱨᱮᱦᱚᱸ ᱡᱚᱢᱮᱫ ᱨᱮᱦᱚᱸ ᱵᱚᱱ ᱢᱟᱱᱮ ᱟᱜᱮ ᱡᱟᱦᱟᱸ ᱠᱚ ᱞᱟᱹᱭᱮᱫ ᱛᱟᱦᱮᱱᱟ ᱚᱱᱠᱟ ᱫᱚ ᱵᱟᱝ
ᱟᱫᱚ ᱥᱤᱵᱤᱞ ᱢᱟ ᱥᱤᱵᱤᱞ ᱠᱟᱱ ᱛᱟᱦᱮᱱ ᱜᱮ ᱟᱵᱟᱨ ᱚᱱᱟ ᱥᱟᱶ ᱥᱟᱶᱛᱮ ᱦᱚᱲᱦᱚᱸ ᱟᱹᱰᱤ ᱫᱤᱱ ᱠᱚ ᱞᱟᱥᱴᱤᱝ ᱠᱟᱜ ᱛᱟᱵᱚᱱᱟ ᱥᱮᱫᱟᱭ ᱠᱚᱨᱮᱱ ᱦᱚᱲ ᱧᱮᱞ ᱠᱚᱢ ᱥᱮ
ᱦᱮᱸ ᱟᱫᱚ ᱚᱱᱮ ᱡᱮ ᱩᱱᱠᱩ ᱫᱚ ᱥᱟᱨ ᱥᱟᱨ ᱢᱟ ᱵᱟᱠᱚ ᱡᱚᱢᱮᱫ ᱛᱟᱦᱮᱸᱜ ᱥᱮ ᱚᱱᱟ ᱚᱱᱟ ᱠᱷᱟᱹᱛᱤᱨ ᱛᱮᱜᱮ ᱟᱹᱰᱤ ᱫᱤᱱ ᱟᱹᱰᱤ ᱫᱤᱱ ᱠᱚ ᱡᱤᱣᱮᱫ ᱛᱟᱦᱮᱱ ᱠᱟᱱ ᱛᱟᱦᱮᱸᱫ ᱟᱨ ᱱᱤᱛᱚᱜ ᱢᱟ ᱠᱷᱟᱹᱞᱤ ᱥᱟᱨ ᱜᱮ ᱟᱲᱟᱜ ᱨᱮᱦᱚᱸ ᱥᱟᱨ ᱡᱚᱛᱚ ᱨᱮ ᱥᱟᱨ ᱥᱟᱨ ᱵᱟᱠᱷᱟᱱ ᱦᱩᱜᱮ ᱵᱟᱝ ᱦᱩᱭᱩᱜ ᱠᱟᱱᱟ ᱪᱮᱫ ᱦᱚᱸ
ᱦᱩᱸ ᱟᱫᱚ ᱦᱚᱸᱜᱼᱚ ᱱᱚᱣᱟ ᱜᱮᱛᱚ ᱵᱟᱲᱟᱭ ᱞᱟᱹᱠᱛᱤ ᱠᱟᱱᱟ ᱡᱮ ᱪᱟᱥ ᱟᱵᱟᱫᱽ ᱠᱚᱨᱮᱱᱟᱜ ᱦᱚᱸ ᱦᱟᱱᱮ ᱥᱮᱫᱟᱭ ᱡᱮᱢᱚᱱ ᱵᱚᱱ ᱪᱟᱥ ᱟᱵᱟᱫᱮᱫ ᱛᱮᱦᱮᱱ ᱦᱮᱸ ᱚᱱᱟ ᱠᱚ ᱫᱷᱤᱨᱮ ᱫᱷᱤᱨᱮ ᱛᱷᱟᱞᱮ ᱠᱤ ᱟᱯᱮ ᱴᱷᱮᱱ ᱮᱠᱷᱚᱱᱳ ᱵᱟᱝ ᱪᱟᱵᱟ ᱩᱛᱟᱹᱨ ᱟᱠᱟᱱᱟ ᱟᱯᱮ ᱚᱱᱛᱮ ᱠᱚ ᱯᱩᱨᱩᱞᱤᱭᱟᱹ ᱠᱚ ᱵᱟᱸᱠᱩᱲᱟ ᱠᱚ ᱚᱱᱟ ᱠᱚᱨᱮ ᱠᱚᱱᱳ ᱵᱟᱝ ᱪᱟᱵᱟ ᱩᱛᱟᱹᱨ ᱟᱠᱟᱱᱟ ᱱᱤᱭᱟᱹ ᱜᱩᱨᱤᱡ ᱥᱟᱦᱟᱨ ᱠᱚ
ᱟᱞᱮ ᱱᱚᱛᱮ ᱢᱟ ᱜᱩᱨᱤᱡ ᱥᱟᱦᱟᱨ ᱜᱮ ᱵᱟᱝᱠᱚ ᱮᱢᱟ ᱠᱷᱞᱤ ᱱᱚᱛᱮ ᱨᱟᱥᱟᱭᱱᱤᱠ ᱥᱟᱨ ᱠᱚ ᱮᱢ ᱜᱚᱜ ᱠᱟᱱᱟ ᱟᱫᱚ ᱱᱚᱜᱼᱚ ᱱᱚᱣᱟ ᱧᱮᱞ ᱢᱮ ᱱᱤᱛᱚᱜ ᱯᱟᱹᱦᱤᱞ ᱡᱮᱢᱚᱱ ᱮᱢ ᱞᱟᱹᱭ ᱠᱮᱫᱟ ᱡᱮ ᱜᱩᱨᱤᱡ ᱥᱟᱦᱟᱨ ᱠᱚ ᱮᱢᱮᱫ ᱛᱮᱦᱮᱱᱟ ᱦᱮᱸ ᱤᱫᱟᱱᱤᱝ ᱫᱚ ᱜᱩᱨᱤᱡ ᱥᱟᱦᱟᱨ ᱥᱟᱣ ᱥᱟᱣᱛᱮ ᱨᱟᱥᱟᱭᱱᱤᱠ ᱠᱚ ᱮᱢᱟᱜ ᱨᱟᱥᱟᱭᱚᱱᱤᱠ ᱦᱚᱠᱚ ᱮᱢᱟᱜ ᱠᱟᱱᱟ। ᱟᱫᱚ ᱱᱚᱝᱠᱟ ᱜᱤᱫᱟᱹ ᱫᱷᱤᱨᱮ ᱫᱷᱤᱨᱮ ᱫᱷᱤᱨᱮ ᱫᱷᱤᱨᱮ ᱥᱮᱱᱚᱜᱼᱟ ᱵᱟᱝ ᱟᱨᱦᱚᱸ ᱠᱚᱭᱮᱠ ᱵᱚᱪᱷᱚᱨ ᱯᱚᱨ ᱛᱚ ᱱᱚᱜ-ᱚᱭ ᱜᱩᱨᱤᱡ ᱥᱟᱦᱟᱨ ᱜᱮ ᱱᱟᱢ ᱱᱤᱥᱟᱱ ᱪᱟᱵᱟ ᱩᱛᱟᱹᱨᱚᱜᱼᱟ ᱱᱚᱝᱠᱟᱱᱟᱜ ᱛᱤᱜᱤᱱ ᱛᱚ ᱟᱞᱮ ᱱᱚᱛᱮ ᱪᱟᱵᱟ ᱦᱟ ᱠᱟᱱᱟ
ᱦᱩᱸ।
ᱟᱫᱚ ᱱᱚᱣᱟ ᱠᱷᱮᱛᱨᱮ ᱪᱮᱫ ᱦᱩᱭᱩᱜᱚᱜ ᱠᱟᱱᱟ ᱟᱵᱚᱣᱟᱜ ᱦᱟᱥᱟ ᱠᱷᱮᱛ ᱢᱮᱱᱟᱜ ᱟᱠᱟᱫᱟ ᱱᱚᱜ -ᱚ ᱱᱟ ᱦᱟᱥᱟ ᱠᱷᱮᱛ ᱦᱚᱸ ᱠᱤᱱᱛᱩ ᱵᱟᱹᱲᱤᱡ ᱪᱟᱵᱟᱜ ᱠᱟᱱ ᱛᱟᱵᱚᱱᱟ।
ᱦᱩᱸ।
ᱱᱚᱣᱟ ᱦᱚᱛᱮ ᱛᱮ ᱟᱵᱚᱣᱟᱜ ᱵᱷᱟᱜᱤ ᱯᱷᱚᱞᱚᱱ ᱵᱟᱝ ᱦᱩᱭᱩᱜᱚᱜ ᱠᱟᱱᱟ ᱟᱨ ᱯᱷᱚᱞᱚᱱ ᱧᱟᱢ ᱞᱟᱹᱜᱤᱫ ᱛᱮ ᱵᱮᱥᱤ ᱠᱷᱚᱱᱟᱜ ᱵᱮᱥᱤ ᱟᱵᱚ ᱨᱟᱥᱟᱭᱱᱤᱠ ᱵᱚᱱ ᱵᱮᱵᱚᱦᱟᱨ ᱫᱟ।
ᱦᱮᱸ ᱦᱮᱸ ᱟᱨ ᱟᱨ ᱟᱞᱮ ᱱᱚᱛᱮ ᱫᱚ ᱦᱚᱜ-ᱚᱭ ᱱᱤᱛᱚᱜ ᱦᱳᱲᱩ ᱪᱟᱨᱟ ᱠᱚ ᱜᱤᱰᱤᱭᱮᱫᱟ ᱛᱚ, ᱟᱫᱚ ᱚᱱᱟ ᱪᱟᱨᱟ ᱥᱚᱢᱚᱭ ᱦᱚᱸ ᱜᱩᱨᱤᱡ ᱠᱚ ᱮᱢᱟᱜᱼᱟ ᱞᱟᱦᱟᱛᱮ। ᱜᱩᱨᱤᱡ ᱠᱚ ᱮᱢᱟᱜᱼᱟ ᱛᱟᱨ ᱯᱚᱨᱮ ᱰᱷᱟᱯᱚ ᱫᱟᱠᱚ ᱦᱮᱸ ᱟᱨ ᱟᱹᱞᱩ ᱠᱚᱠᱚ ᱨᱚᱦᱚᱭᱟ ᱥᱮ ᱩᱱ ᱥᱚᱢᱚᱭ ᱦᱚᱸ ᱜᱩᱨᱤᱡ ᱠᱚ ᱮᱢᱟᱜᱼᱟ, ᱡᱚᱱᱨᱟ ᱠᱚ ᱨᱚᱦᱚᱭᱟ ᱩᱱ ᱦᱚᱸ ᱜᱩᱨᱤᱡ ᱠᱚ ᱮᱢᱟᱜᱼᱟ ᱛᱟᱨᱯᱚᱨ ᱛᱟ ᱯᱚᱨ ᱜᱷᱟᱸᱝᱽᱨᱟ ᱠᱚ, ᱠᱟᱞᱞᱟ ᱠᱚ, ᱵᱷᱤᱱᱰᱤ ᱠᱚ ᱨᱚᱦᱚᱭᱟ ᱩᱱ ᱥᱚᱢᱚᱭ ᱦᱚᱸ ᱜᱩᱨᱤᱡ ᱠᱚ ᱮᱢᱟᱜ ᱟ ᱥᱟᱨ ᱫᱚ ᱠᱚ ᱮᱢᱟᱜ ᱜᱮᱭᱟ, ᱢᱮᱱᱠᱷᱟᱡ ᱫᱚ ᱜᱩᱨᱤᱡ ᱫᱚᱠᱚ ᱮᱢᱟᱜ ᱜᱮᱭᱟ ᱠᱟᱹᱴᱤᱡ ᱠᱟᱹᱴᱤᱡ ᱫᱚ। ᱚᱱᱟ ᱢᱩᱞ ᱨᱮ ᱟᱨᱠᱚ ᱯᱩᱣᱟᱜᱼᱟ ᱤᱱᱟᱹ ᱫᱚ ᱟᱨᱦᱚᱸ ᱢᱚᱸᱡᱽ ᱥᱟᱹᱦᱤᱡ ᱫᱟᱨᱮ ᱨᱟᱠᱟᱵᱚᱜᱼᱟ।
ᱥᱮᱫᱟᱭ ᱠᱚᱨᱮᱱ ᱟᱞᱮᱱ ᱟᱞᱮ ᱵᱟᱵᱟ ᱛᱟᱠᱚ ᱦᱚᱸ ᱢᱮᱱᱟᱜ ᱠᱚᱜᱮᱭᱟ ᱧᱮᱞᱮᱫ ᱠᱚᱣᱟ ᱱᱤᱛᱚᱜ ᱟᱞᱮ ᱵᱟᱵᱟ ᱡᱟᱹᱱᱤᱡ ᱢᱮᱱᱟᱭᱟ ᱮᱠᱷᱚᱱ ᱯᱟᱥᱮᱡ ᱯᱚᱪᱟᱛᱛᱚᱨ ᱟᱥᱤ ᱞᱮᱠᱟ ᱵᱚᱭᱮᱥ ᱦᱩᱭᱩᱜ ᱠᱟᱱ ᱛᱟᱭᱟ। ᱛᱚᱵᱮ ᱮᱠᱷᱚᱱᱳ ᱟᱥ ᱢᱮᱱᱟᱜᱼᱟ ᱮᱠᱷᱚᱱᱚ ᱫᱚᱥ ᱵᱚᱪᱷᱚᱨ ᱫᱚ ᱠᱚᱱᱚ ᱵᱮᱯᱟᱨ ᱵᱟᱝ ᱠᱟᱱᱟ ᱫᱚᱥ ᱵᱟᱨᱚ ᱵᱚᱪᱷᱚᱨ ᱫᱚ ᱮᱠᱷᱚᱱᱳ। ᱡᱮᱣᱮᱫ ᱮ ᱛᱟᱸᱦᱮᱱᱟᱭ ᱛᱚᱵᱮ ᱱᱩᱭ ᱥᱮᱫᱟᱭ ᱨᱮᱱ ᱦᱚᱲ ᱠᱟᱱᱟᱭ ᱛᱟᱨᱯᱚᱨᱮ ᱟᱵᱟᱨ ᱪᱤᱫ ᱥᱮᱫᱟᱭ ᱨᱮᱱ ᱦᱚᱲ ᱦᱚᱛᱮ ᱛᱮᱜᱮ ᱛᱮᱦᱮᱧ ᱟᱨᱮ ᱵᱟᱨ ᱜᱟᱱᱰᱟ ᱩᱛᱟᱹᱨ ᱵᱚᱭᱦᱟ ᱢᱮᱱᱟᱜ ᱞᱮᱭᱟ ᱢᱤᱫ ᱜᱟᱱᱰᱟ ᱠᱚᱲᱟ ᱢᱤᱫ ᱜᱟᱱᱰᱟ ᱠᱩᱲᱤ ᱟᱞᱮ ᱥᱮᱫᱟᱭ ᱨᱮᱱ ᱦᱚᱲ ᱩᱱᱤ ᱚᱱᱠᱟᱱᱟᱜ ᱥᱚᱴᱷᱤᱠ ᱫᱟᱱᱟ ᱥᱮ ᱯᱩᱥᱴᱤ ᱴᱤ ᱠᱚᱨ ᱡᱚᱢᱟᱜ ᱮ ᱡᱚᱢ ᱟᱠᱟᱫᱟ ᱵᱚᱞᱮᱭ ᱜᱮᱛᱚ ᱛᱤᱦᱤᱧ ᱱᱤᱛᱚᱜ ᱩᱱᱟᱹᱜ ᱫᱤᱱ ᱵᱟᱧᱪᱟᱣ ᱢᱮᱱᱟᱭ ᱠᱟᱫᱮᱭᱟ ᱥᱮ ᱦᱮᱸ ᱩᱱᱟᱹᱜ ᱜᱟᱱ ᱥᱟᱸᱜᱮ ᱜᱤᱫᱽᱨᱟᱹ ᱦᱟᱛᱟᱣ ᱫᱟᱲᱮ ᱟᱠᱟᱫ ᱠᱚᱣᱟ। ᱟᱨ ᱱᱟᱦᱟᱜ ᱧᱮᱞ ᱢᱮ ᱢᱤᱫᱴᱮᱱ ᱠᱷᱚᱱᱟᱜ ᱵᱟᱨᱭᱟ ᱦᱮ ᱵᱟᱨᱭᱟ ᱠᱷᱚᱱᱟᱜ ᱫᱚ ᱵᱤᱥᱤ ᱵᱟᱝ। ᱦᱟᱛᱟᱣ ᱫᱟᱲᱮ ᱠᱚᱣᱟ ᱥᱮ ᱵᱟᱠᱚ ᱫᱟᱲᱮᱭᱟᱜ ᱠᱟᱱᱟ ᱟᱨ ᱮᱢᱱᱤᱛᱮᱜᱤ ᱥᱚᱨᱠᱟᱨ ᱦᱚᱸ ᱱᱚᱣᱟ ᱞᱟᱹᱭ ᱫᱟᱭ ᱡᱮ ᱵᱮᱥᱤ ᱜᱤᱫᱽᱨᱚ ᱠᱚ ᱟᱞᱚᱯᱮ ᱦᱟᱛ
ᱦᱟᱛᱟ ᱨᱮᱭᱟᱜ ᱦᱚᱸ ᱫᱚᱨᱠᱟᱨ ᱵᱟᱝ।
ᱦᱟᱛᱟᱣ ᱨᱮᱱᱟᱜ ᱫᱚᱨ ᱠᱟᱨ ᱦᱚᱸ ᱵᱟᱝ ᱠᱟᱱᱟ।
ᱦᱩᱸ।
ᱪᱮ ᱫᱟᱜ ᱥᱮ ᱟᱵᱚᱣᱟᱜ ᱯᱚᱯᱩ ᱞᱮ ᱥᱚᱱ ᱰᱷᱮᱨᱚᱜ ᱠᱟᱱᱟ, ᱢᱮᱱ ᱠᱷᱟᱱ ᱟᱵᱚᱣᱟᱜ ᱡᱟᱭᱜᱟ ᱫᱚ ᱠᱷᱟ ᱴᱚᱜ ᱠᱟᱱᱟ।
ᱠᱷᱟ ᱴᱚᱜ ᱠᱟᱱᱟ ᱦᱮᱸ।
ᱦᱮᱦᱤᱧ ᱡᱮᱢᱚᱱ ᱛᱮᱦᱤᱧ ᱡᱮᱢᱚᱱ ᱟᱵᱚ ᱡᱟᱸᱦᱟ ᱚᱲᱟᱜ ᱨᱮ ᱢᱤᱫ ᱴᱮᱱ ᱵᱟᱨ ᱭᱟ ᱢᱮᱱᱟᱜ ᱵᱚᱱᱟ ᱚᱱᱟ ᱚᱲᱟᱜ ᱨᱮ ᱡᱟᱠᱟ ᱦᱚᱭ ᱛᱳ ᱵᱟᱨ ᱭᱟ ᱜᱤᱫᱽᱨᱟᱹ ᱦᱮᱱᱟᱜ ᱠᱤᱱᱟ ᱱᱩᱠ ᱵᱟᱨᱭᱟ ᱜᱤᱫᱽᱨᱟᱹ ᱜᱮ ᱡᱩᱫᱤ ᱠᱤᱱ ᱥᱮᱬᱟ ᱞᱮᱱ ᱠᱷᱟᱱ, ᱞᱟᱹᱴᱩ ᱞᱮᱱ ᱠᱷᱟᱱ ᱟᱫᱚ ᱩᱱᱠᱤᱱ ᱦᱚᱸ ᱚᱱᱟ ᱚᱲᱟᱜ ᱨᱮᱫᱚ ᱵᱟᱠᱤᱱ ᱥᱟᱦᱚᱵᱼᱟ, ᱩᱱᱠᱤᱱ ᱞᱟᱹᱜᱤᱫ ᱟᱨᱦᱚᱸ ᱟᱞᱟᱫᱟ ᱟᱞᱟᱫᱟ ᱚᱲᱟᱜ ᱫᱚᱨ ᱠᱟᱨᱟ।
ᱦᱮᱸ।
ᱮᱸ ᱱᱚᱝ ᱠᱟ ᱜᱮ ᱫᱤᱱᱮ ᱫᱤᱱᱮ ᱟᱵᱚ ᱦᱚᱲ ᱵᱚᱱ ᱥᱟᱸᱜᱮᱜ ᱠᱟᱱᱟ᱾
ᱥᱟᱸᱜᱮᱜ ᱠᱟᱱᱟ ᱟᱫᱚ ᱡᱟᱭ ᱜᱟ ᱫᱚ ᱵᱟᱝ ᱥᱟᱸᱜᱮᱜ ᱠᱟᱱᱟ ᱦᱮᱸ।
ᱚᱱᱟ ᱛᱮ ᱥᱚᱨᱠᱟᱨ ᱟᱜ ᱞᱟᱹᱭ ᱦᱚᱸ ᱴᱷᱤᱠ ᱫᱚ ᱴᱷᱤᱠ ᱜᱮᱭᱟ।
ᱦᱩᱸ।